ᱦᱮᱞᱳ
ᱦᱮᱸ ᱡᱚᱦᱟᱨ ᱜᱮ
ᱦᱳᱭ ᱡᱚᱦᱟᱨ ᱡᱚᱦᱟᱨ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱛᱟᱦᱚᱞᱮ ᱫᱟᱹᱛᱟᱱᱤ ᱵᱟᱲᱟ ᱠᱚ ᱦᱩᱭᱱᱟ ᱥᱮ ᱟᱣᱨᱤ
ᱫᱟᱹᱛᱟᱹᱱᱤ ᱵᱟᱲᱟ ᱠᱚᱫᱚ ᱦᱩᱭ ᱟᱠᱟᱱᱟ
ᱚ ᱟᱨ ᱥᱮᱛᱟᱜ ᱨᱮᱱᱟᱜ ᱡᱚᱢᱧᱩ ᱠᱚ ᱱᱟᱥᱛᱟ ᱠᱚ
ᱱᱟᱥᱛᱟ ᱠᱚᱫᱚ ᱟᱹᱣᱨᱤ ᱦᱩᱭᱩᱜᱼᱟ ᱟᱫᱚ ᱮᱠᱮᱵᱟᱨᱮ ᱵᱟᱥᱠᱮᱭᱟᱜ ᱛᱚ
ᱚ ᱟᱪᱪᱷᱟ ᱟᱪᱪᱷᱟ ᱦᱳᱭ ᱛᱟᱦᱚᱞᱮ ᱟᱨ ᱪᱮᱫ ᱞᱮᱠᱟ ᱱᱟᱯᱟᱭ ᱵᱟᱲᱟ ᱜᱮ ᱛᱚ
ᱦᱮᱸ ᱱᱤᱥᱪᱭ ᱠᱤᱱᱛᱩ ᱫᱚ ᱱᱟᱯᱟᱭ ᱵᱟᱲᱟ ᱜᱮ ᱟᱪᱪᱷᱟ
ᱚ ᱟᱪᱪᱷᱟ ᱟᱨ ᱛᱟᱦᱚᱞᱮ ᱢᱟ ᱢᱤᱫᱴᱟᱝ ᱥᱟᱛᱟᱢ ᱵᱟᱪᱷᱟᱣ ᱛᱟᱞᱟᱝ ᱢᱮ ᱚᱱᱟ ᱥᱟᱛᱟᱢ ᱤᱫᱤ ᱠᱟᱛᱮᱜ ᱜᱮᱞᱟᱝ ᱨᱚᱯᱚᱲᱟ
ᱥᱚᱨᱦᱟᱭ ᱛᱮ ᱜᱟᱨᱢᱟᱨᱟᱣ ᱞᱮᱠᱷᱟᱱ ᱵᱟᱝ ᱦᱩᱭ ᱠᱚᱜ-ᱟ
ᱦᱳᱭ ᱜᱟᱱᱚᱜ ᱜᱮᱭᱟ ᱥᱚᱨᱦᱟᱭ ᱦᱚᱸ ᱟᱵᱚᱣᱟᱜ ᱞᱟᱹᱭ ᱞᱮᱠᱷᱟᱡ ᱡᱚᱛᱚᱠᱷᱚᱡ ᱢᱟᱨᱟᱝ ᱯᱚᱨᱚᱵᱽ ᱠᱟᱱ ᱛᱟᱵᱚᱱᱟ ᱥᱮ ᱟᱪᱪᱷᱟ ᱢᱟ ᱛᱟᱦᱚᱞᱮ ᱟᱢ ᱢᱟᱲᱟᱝ ᱞᱟᱹᱭ ᱛᱟᱞᱟᱝ ᱢᱮ ᱛᱟᱯᱚᱨᱮ ᱦᱟᱸᱜ ᱤᱧ ᱞᱟᱹᱭᱮᱫᱼᱟ ᱦᱟᱸᱜ ᱦᱮᱸ
ᱟᱢ ᱫᱚ ᱵᱮᱸᱜᱚᱞ ᱥᱮ ᱠᱟ ᱤᱭᱟ
ᱦᱳᱭ ᱤᱧ ᱦᱚ ᱦᱳᱭ ᱦᱳᱭ ᱤᱧ ᱵᱮᱝᱜᱚᱞ ᱯᱚᱱᱚᱛ ᱜᱮ ᱦᱟᱸᱜ
ᱚ ᱤᱧ ᱦᱚᱸ ᱵᱮᱝᱜᱚᱞ ᱠᱷᱚᱱᱟᱜ ᱜᱮ
ᱟᱪᱪᱷᱟ ᱟᱫᱚ ᱚᱱᱟᱜᱮ ᱟᱯᱮ ᱴᱚᱴᱷᱟ ᱠᱚᱨᱮᱱᱟᱜ ᱥᱚᱦᱨᱟᱭ ᱚᱠᱟᱞᱮ ᱞᱮᱠᱟ ᱯᱮ ᱢᱟᱱᱟᱣ ᱵᱟᱛᱟᱣ ᱛᱟᱵᱚᱱᱟ ᱚᱱᱟᱜᱮ ᱠᱟᱹᱴᱤᱡ ᱞᱟᱹᱭ ᱛᱟᱞᱟᱝ ᱢᱮ
ᱟᱞᱮᱥᱮᱫ ᱦᱚᱸ ᱚᱱᱠᱟᱜᱮ ᱡᱟᱦᱟ ᱞᱮᱠᱟ ᱦᱩᱭᱩᱜ ᱛᱟᱦᱮᱱ ᱢᱚᱬᱮ ᱥᱤᱧ ᱢᱚᱬᱮ ᱧᱤᱫᱟᱹ ᱜᱮ
ᱦᱳᱭ ᱦᱳᱭ
ᱮᱦᱚᱵ ᱫᱤᱱ ᱦᱤᱞᱳᱜ ᱫᱚ ᱩᱢ
ᱦᱳᱭ
ᱛᱟᱨᱯᱚᱨᱮᱨ ᱫᱤᱱ ᱦᱤᱞᱚᱜ ᱫᱚ ᱵᱚᱸᱜᱟ
ᱦᱮᱸ
ᱟᱨ ᱡᱟ ᱠᱷᱩᱱᱴᱟᱹᱣ ᱡᱟᱞᱮ
ᱟᱪᱪᱷᱟ ᱟᱪᱪᱷᱟ ᱦᱳᱭ ᱢᱟᱱᱮ ᱚᱱᱠᱟ ᱫᱚ ᱦᱟᱸᱜ ᱟᱞᱮ ᱦᱚᱸ ᱚᱱᱠᱟ ᱜᱮᱞᱮ ᱢᱟᱱᱟᱣᱟ ᱡᱟᱦᱟ ᱞᱮᱠᱟ ᱟᱢᱮᱢ ᱞᱟᱹᱭ ᱚᱪᱚ ᱠᱮᱜᱼᱟ᱾
ᱦᱮᱸ ᱦᱮᱸ
ᱟᱫᱚ ᱱᱮᱛᱟᱨ ᱫᱚ ᱚᱱᱠᱟ ᱟᱭᱢᱟ ᱡᱟᱭᱜᱟ ᱠᱚᱨᱮ ᱧᱮᱞ ᱦᱩᱭᱩᱜ ᱠᱟᱱᱟ᱾ ᱚᱱᱠᱟ ᱢᱟᱱᱮ ᱞᱟᱹᱭᱮᱫ ᱨᱮᱦᱚᱸ ᱠᱚ ᱢᱚᱬᱮ ᱥᱤᱧ ᱢᱚᱬᱮ ᱧᱤᱫᱟᱹ ᱥᱚᱦᱚᱨᱟᱭ ᱛᱚᱵᱮ ᱢᱚᱬᱮ ᱥᱤᱧ ᱢᱚᱬᱮ ᱧᱤᱫᱟᱹ ᱫᱚ ᱢᱟᱱᱮ ᱡᱟᱹᱥᱛᱤ ᱠᱟᱭ ᱛᱮᱫᱚ ᱵᱟᱝᱠᱚ ᱢᱟᱱᱟᱣᱮᱭᱼᱟᱜ ᱥᱮ
ᱦᱮᱸ
ᱟᱫᱚ ᱚᱱᱟ ᱫᱚ ᱟᱯᱮ ᱟᱹᱛᱩ ᱨᱮᱫᱚ ᱚᱱᱟ ᱦᱩᱭᱩᱜ ᱜᱮᱭᱟ ᱢᱚᱬᱮ ᱥᱤᱧ ᱢᱚᱬᱮ ᱧᱤᱫᱟᱹ ᱜᱮ ᱥᱮ ᱚᱱᱠᱟ ᱫᱚ ᱯᱮ ᱢᱟᱦᱟ ᱫᱷᱟᱹᱨᱤᱡ ᱥᱮ ᱯᱩᱱ ᱢᱟᱦᱟ ᱫᱷᱟᱹᱨᱤᱡ ᱜᱮ ᱦᱩᱭᱩᱜ ᱜᱮᱭᱟ᱾
ᱯᱩᱱ ᱢᱟᱦᱟ ᱫᱚ ᱵᱟᱝ ᱟᱞᱮ ᱥᱮᱫ ᱫᱚ ᱢᱚᱬᱮ ᱥᱤᱧ ᱢᱚᱬᱮ ᱧᱤᱫᱟᱹ ᱜᱮ ᱦᱩᱭᱩᱜᱼᱟ᱾
ᱚ
ᱡᱟᱫᱚᱨ ᱦᱚᱸ ᱦᱩᱭᱩᱜ ᱜᱮᱭᱟ ᱟᱞᱮ ᱠᱚᱨᱮ ᱦᱚᱸ
ᱚ ᱚ ᱛᱟᱦᱞᱮ ᱚᱱᱠᱟ ᱫᱚ ᱦᱟᱜ ᱢᱟᱱᱟᱣ ᱵᱟᱲᱟᱭ ᱜᱮᱭᱟᱯᱮ ᱟᱹᱰᱤ ᱨᱟᱹᱥᱠᱟᱹ ᱥᱟᱞᱟᱜ ᱜᱮ ᱵᱟᱝ ᱥᱮ
ᱦᱮᱸ ᱨᱟᱹᱥᱠᱟᱹ ᱥᱟᱞᱟᱜ ᱜᱮᱞᱮ ᱢᱟᱱᱟᱣ ᱵᱟᱲᱟᱭ ᱛᱟᱦᱮᱸ
ᱟᱪᱪᱷᱟ ᱟᱪᱪᱷᱟ ᱟᱪᱪᱷᱟ ᱢᱟᱥᱮᱢ ᱤᱭᱟᱹ ᱥᱚᱦᱨᱟᱭ ᱨᱮᱱᱟᱜ ᱢᱤᱫᱴᱟᱝ ᱚᱱᱠᱟᱱᱟᱜ ᱞᱟᱹᱭ ᱛᱟᱞᱟᱝ ᱢᱮ ᱡᱟᱦᱟᱸ ᱫᱚ ᱥᱚᱦᱨᱟᱭ ᱨᱮ ᱢᱟᱱᱮ ᱚᱱᱠᱟ ᱢᱟᱱᱮ ᱟᱢ ᱢᱚᱱᱮ ᱨᱮ ᱞᱟᱜᱟᱣ ᱩᱛᱟᱹᱨ ᱠᱟᱜ ᱢᱮᱭᱟ ᱥᱚᱦᱨᱟᱭ ᱨᱮᱱᱟᱜ ᱠᱟᱹᱢᱤ ᱦᱚᱨᱟ ᱠᱚ ᱡᱟᱦᱟᱸ ᱫᱚ ᱚᱱᱠᱟ ᱢᱤᱫᱴᱟᱝ ᱜᱟᱱ ᱟᱹᱰᱤ ᱠᱩᱥᱤ ᱡᱟᱦᱟᱸ ᱟᱢ ᱵᱩᱡ ᱠᱟᱫᱟ ᱡᱟᱦᱟᱸ ᱴᱟᱜ ᱦᱚᱛᱮᱡ ᱛᱮ
ᱤᱧ ᱫᱚ ᱥᱚᱨᱦᱟᱭ ᱨᱮᱱᱟᱜ ᱫᱚ ᱢᱤᱫ ᱢᱤᱫ ᱫᱚ ᱟᱹᱰᱤᱜᱤᱧ ᱠᱩᱟᱜᱼᱟ ᱟᱵᱚ ᱡᱮᱦᱤᱞᱳᱜ ᱵᱚᱱ ᱵᱚᱸᱜᱟ ᱵᱩᱨᱩᱜᱼᱟ᱾ ᱚᱱᱮ
ᱟᱪᱪᱷᱟ ᱟᱪᱪᱷᱟ ᱢᱟᱱᱮ ᱵᱚᱸᱜᱟ ᱵᱩᱨᱩ ᱢᱟᱦᱟ ᱢᱟᱱᱮ ᱦᱳᱭ ᱦᱳᱭ
ᱮᱱᱦᱤᱞᱳᱜ ᱫᱚ ᱡᱚᱛᱚ ᱦᱚᱲ
ᱦᱮᱸ ᱞᱟᱹᱭ ᱢᱮ
ᱡᱚᱛᱚ ᱦᱚᱲ ᱠᱚ ᱪᱟᱞᱟᱜᱼᱟ ᱟᱫᱚ ᱠᱚᱱᱳ ᱠᱚᱱᱚ ᱡᱟᱭᱜᱟ ᱠᱚᱨᱮ ᱫᱚ ᱪᱮᱫ ᱞᱮᱠᱟ ᱟᱯᱮ ᱚᱱᱟ ᱠᱚᱨᱮ ᱜᱚᱜᱚ ᱛᱟᱠᱚ ᱫᱚᱠᱚ ᱪᱟᱞᱟᱜ ᱛᱟᱦᱮᱸ ᱥᱮ ᱵᱟᱝ
ᱦᱳᱭ ᱟᱫᱚ ᱵᱚᱸᱜᱟᱜ ᱢᱟᱦᱟ ᱫᱚ ᱢᱟᱱᱮ ᱩᱢ ᱢᱟᱦᱟ ᱯᱚᱨᱮ ᱫᱤᱱ ᱛᱚ
ᱦᱮᱸ ᱦᱮᱸ ᱮᱱᱦᱤᱞᱳᱜ ᱩᱢ ᱯᱚᱨᱮᱨ ᱫᱤᱱ ᱦᱤᱞᱳᱜ ᱜᱮ
ᱟᱪᱪᱷᱟ ᱟᱪᱪᱷᱟ ᱟᱫᱚ ᱩᱢ ᱢᱟᱦᱟ ᱦᱤᱞᱳᱜ ᱢᱟᱱᱮ ᱵᱚᱸᱜᱟᱜ ᱢᱟᱦᱟ ᱦᱤᱞᱳᱜ ᱫᱚ ᱟᱞᱮ ᱥᱮᱱ ᱫᱚ ᱦᱟᱸᱜ ᱦᱮᱸ ᱚᱲᱟᱜ ᱠᱚᱨᱮ ᱜᱮ ᱵᱚᱸᱜᱟ ᱵᱩᱨᱩ ᱠᱚ ᱦᱩᱭᱩᱜᱼᱟ ᱛᱚ ᱮᱱ ᱦᱤᱞᱳᱜ ᱫᱚ ᱟᱨ ᱪᱟᱞᱟᱣ ᱠᱚᱫᱚ ᱵᱟᱭ ᱦᱩᱭᱩᱜ-ᱟ ᱛᱚ ᱚᱱᱟ ᱠᱚ ᱵᱚᱸᱜᱟ ᱢᱟᱦᱟ ᱟᱞᱮ ᱫᱚ ᱟᱞᱮ ᱴᱚᱴᱷᱟ ᱠᱚᱨᱮ ᱫᱚ ᱚᱲᱟᱜ ᱨᱮ ᱵᱚᱸᱜᱟ ᱵᱩᱨᱩ ᱠᱚ ᱦᱩᱭᱩᱜ ᱟᱨ ᱚᱱᱮ ᱯᱤᱴᱷᱟᱹ ᱞᱟᱴᱷᱟ ᱠᱚ ᱯᱮᱲᱟ ᱯᱟᱹᱣᱨᱟᱹ ᱠᱚᱠᱚ ᱦᱮᱡ ᱡᱟᱣᱨᱟ ᱠᱚᱜᱼᱟ᱾ ᱥᱟᱱᱟᱢ ᱦᱚᱲ ᱠᱚ ᱢᱤᱫ ᱛᱮ ᱡᱚᱢ ᱢᱤᱫ ᱦᱩᱭᱩᱜᱼᱟ ᱮᱱ ᱦᱤᱞᱳᱜ ᱫᱚ ᱚᱱᱠᱟ ᱜᱮ ᱵᱚᱸᱟᱜ ᱢᱟᱦᱟ ᱫᱚ ᱟᱞᱮ ᱥᱮᱱ ᱫᱚ ᱦᱩᱭᱩᱜ ᱜᱮᱭᱟ᱾
ᱟᱪᱪᱷᱟ ᱥᱚᱦᱚᱨᱟᱭ ᱨᱮ ᱡᱮ ᱟᱨ ᱢᱤᱫᱴᱟᱝ ᱚᱱᱮ ᱡᱟᱦᱟᱸ ᱫᱚ ᱜᱟᱹᱭ ᱡᱟᱜᱟᱣ ᱵᱚᱞᱮ ᱢᱤᱫᱴᱟᱝ ᱡᱤᱱᱤᱥ ᱦᱮᱱᱟᱜ ᱛᱟᱵᱚᱱ ᱫᱚ ᱚᱱᱟ ᱫᱚ ᱛᱟᱦᱚᱞᱮ ᱦᱩᱭᱩᱜ ᱛᱟᱦᱮ ᱥᱮ ᱵᱟᱝ ᱜᱮ ᱟᱯᱮ ᱚᱱᱚᱱᱛᱮ
ᱦᱮᱸ ᱜᱟᱹᱭ ᱡᱟᱜᱟ ᱫᱚ ᱦᱩᱭᱩᱜ ᱛᱟᱦᱮᱸᱱ ᱜᱮᱭᱟ ᱜᱟᱹᱭ ᱡᱟᱜᱟ ᱵᱟᱝ ᱦᱩᱭ ᱞᱮᱱ ᱠᱷᱟᱡ ᱛᱚ ᱛᱩᱢᱫᱟᱹᱜ ᱴᱟᱢᱟᱠ ᱢᱟ ᱵᱟᱝ ᱠᱚ ᱨᱩ ᱦᱚᱪᱚ-ᱟᱜ ᱢᱟᱹᱞᱤᱠ ᱠᱚ
ᱦᱳᱭ ᱦᱳᱭ ᱦᱳᱭ ᱦᱳᱭ ᱡᱚᱛᱷᱟᱛ ᱠᱟᱛᱷᱟ ᱦᱳᱭ ᱚᱱᱟ ᱫᱚ ᱟᱨ ᱞᱟᱹᱭ ᱞᱮᱠᱷᱟᱡ ᱫᱚ ᱥᱚᱦᱚᱨᱟᱭ ᱮᱦᱚᱵ ᱫᱤᱱ ᱦᱤᱞᱳᱜ ᱜᱮ ᱦᱩᱭᱩᱜ ᱠᱟᱱᱟ ᱥᱮ ᱩᱢ ᱢᱟᱦᱟ ᱦᱤᱞᱳᱜ ᱜᱮ
ᱦᱮᱸ
ᱟᱨ ᱛᱟᱦᱚᱞᱮ ᱠᱷᱩᱱᱴᱟᱹᱣ ᱠᱟᱛᱷᱟ ᱦᱟᱸᱜ ᱮᱢ ᱞᱟᱹᱭ ᱦᱚᱪᱚ ᱠᱮᱜ ᱟ ᱛᱟᱦᱞᱮ ᱠᱷᱩᱱᱴᱟᱹᱣ ᱱᱮᱛᱟᱨ ᱫᱚ ᱟᱭᱢᱟ ᱴᱚᱴᱷᱟ ᱠᱚᱨᱮ ᱜᱮ ᱧᱮᱞ ᱦᱳᱭᱳᱜ ᱠᱟᱱᱟ ᱚᱝᱠᱟ ᱢᱟᱱᱮ ᱠᱷᱩᱱᱴᱟᱹᱣ ᱮᱫ ᱠᱚᱨᱮ ᱦᱚᱸ ᱠᱚ ᱚᱝᱠᱟ ᱢᱟᱱᱮ ᱥᱮᱫᱟᱭ ᱞᱮᱠᱟ ᱢᱟᱱᱮ ᱡᱟᱹᱥᱛᱤ ᱧᱚᱜ ᱠᱷᱩᱱᱴᱟᱹᱣ ᱮᱫ ᱠᱚᱣᱟ ᱚᱝᱠᱟ ᱫᱚ ᱦᱟᱸᱜ ᱵᱟᱝ ᱧᱮᱞᱚᱜ ᱠᱟᱱᱟ ᱟᱫᱚ ᱟᱯᱮ ᱟᱹᱛᱩ ᱨᱮᱱᱟᱜ ᱡᱩᱫᱤ ᱞᱟᱹᱭᱼᱟ ᱛᱟᱦᱞᱮ ᱪᱮᱫ ᱞᱮᱠᱟ ᱡᱟᱹᱥᱛᱤ ᱜᱮᱠᱚ ᱠᱷᱩᱱᱴᱟᱹᱣ ᱵᱟᱲᱟ ᱠᱚᱣᱟ ᱥᱮ ᱚᱱᱠᱟ ᱫᱚ ᱢᱟᱱᱮ ᱠᱚᱢ ᱧᱚᱸᱜ ᱜᱮ
ᱦᱮᱸ ᱯᱟᱹᱦᱤᱞ ᱠᱷᱚᱱᱟᱜ ᱫᱚ ᱱᱟ ᱥᱮᱱᱟᱜ ᱦᱮᱸ ᱯᱟᱦᱤᱞ ᱠᱷᱚᱱᱟᱜ ᱫᱚ ᱱᱟᱥᱮᱱᱟᱜ ᱠᱚᱢ ᱦᱮᱡᱽ ᱠᱟᱱᱟ ᱛᱚ ᱠᱷᱩᱱᱴᱟᱹᱣ ᱫᱚᱠᱚ ᱠᱷᱩᱱᱴᱟᱹᱣ ᱠᱚ ᱜᱮᱭᱟ ᱢᱤᱫ ᱵᱟᱨ ᱴᱷᱮᱡ ᱫᱚ
ᱚ ᱚ ᱢᱟᱱᱮ ᱮᱠᱟᱞ ᱜᱮ ᱩᱛᱟᱹᱨ ᱱᱟ ᱵᱟᱝ
ᱵᱟᱝ ᱤᱭᱟᱹ ᱠᱟᱱᱟ ᱢᱟᱱᱮ ᱮᱠᱷᱚᱱ ᱫᱚ ᱪᱚᱞ ᱪᱚᱠᱛᱤ ᱢᱮᱱᱟᱜ ᱜᱮᱭᱟ ᱮᱠᱷᱚᱱ ᱚ ᱪᱟᱹᱞᱩᱜ ᱠᱟᱱ ᱜᱮᱭᱟ ᱠᱷᱩᱱᱴᱟᱹᱣ ᱠᱚ ᱜᱮᱭᱟ ᱠᱚ
ᱦᱳᱭ ᱦᱳᱭ ᱦᱳᱭ ᱱᱚᱣᱟ ᱫᱚ ᱟᱵᱚᱣᱟᱜ ᱥᱮᱨᱣᱟ ᱨᱮᱱᱟᱜ ᱠᱟᱱᱟ ᱥᱮ ᱱᱚᱣᱟ ᱠᱚᱫᱚ ᱵᱟᱝ ᱪᱟᱵᱟ ᱦᱚᱪᱚᱣᱟᱜ ᱞᱟᱹᱠᱛᱤᱜ ᱠᱟᱱ ᱛᱟᱵᱚᱱᱟ
ᱟᱨ ᱥᱚᱦᱚᱨᱟᱭ ᱜᱮ ᱯᱩᱛᱷᱤ ᱯᱚᱛᱚᱵ ᱠᱚᱨᱮ ᱥᱮ ᱦᱟᱯᱲᱟᱢ ᱠᱚᱣᱟᱜ ᱞᱟᱹᱭ ᱢᱚᱪᱟ ᱛᱮᱦᱚᱸ ᱱᱚᱣᱟ ᱜᱮ ᱟᱵᱚᱣᱟᱜ ᱫᱚ ᱢᱟᱨᱟᱝ ᱯᱚᱨᱚᱵᱽ ᱠᱟᱱᱟ ᱡᱚᱛᱚ ᱠᱷᱚᱱ ᱚᱱᱟ ᱫᱚ ᱯᱚᱛᱚᱵ ᱯᱚᱛᱚᱵ ᱠᱚᱨᱮ ᱦᱚᱸ ᱪᱷᱟᱯᱟ ᱩᱛᱟᱹᱨ ᱟᱠᱟᱱᱟ ᱥᱮ
ᱦᱮᱸ
ᱡᱩᱫᱤ ᱯᱟᱦᱤᱞ ᱟᱜ ᱨᱟᱹᱭ ᱨᱤᱛ ᱵᱟᱵᱚᱱ ᱥᱟᱵ ᱨᱟᱠᱟᱵ ᱟᱹᱜᱩᱭᱟ ᱛᱟᱦᱞᱮ ᱛᱚ ᱱᱚᱝᱠᱟ ᱞᱮᱠᱷᱟᱡ ᱫᱚ ᱵᱟᱝ ᱜᱟᱱᱚᱜ-ᱟ ᱥᱮ
ᱦᱮᱸ ᱚᱝᱠᱟ ᱞᱮᱠᱟ ᱟᱵᱚᱣᱟᱜ ᱥᱚᱥᱠᱨᱤᱛ ᱦᱚᱸ ᱟᱫᱚᱜᱼᱟ ᱥᱮ ᱠᱟᱞᱪᱟᱨ ᱠᱚᱦᱚᱸ ᱟᱫᱚᱜ ᱛᱟᱵᱚᱱᱟ ᱟᱨ ᱱᱚᱣᱟ ᱜᱮᱛᱚ ᱟᱵᱚᱣᱟᱜ ᱩᱯᱨᱩᱢ ᱫᱚ ᱥᱮ
ᱦᱳᱭ ᱦᱳᱭ ᱱᱚᱣᱟ ᱫᱚ ᱡᱮ ᱟᱵᱚ ᱞᱟᱹᱴᱩ ᱯᱚᱨᱚᱵᱽ ᱠᱟᱱᱟ ᱢᱮᱱ ᱛᱮ ᱟᱵᱚ ᱡᱮ ᱥᱩᱫᱩ ᱟᱵᱚ ᱨᱟᱹᱥᱠᱟᱹ ᱟᱵᱚ ᱮᱠᱞᱟ ᱜᱮ ᱨᱟᱹᱥᱠᱟᱹ ᱞᱟᱹᱜᱤᱫ ᱚᱱᱠᱟ ᱫᱚ ᱵᱟᱝ ᱠᱟᱱ ᱛᱟᱵᱚᱱ ᱥᱮ ᱱᱚᱶᱟ ᱥᱟᱶ ᱛᱮ ᱵᱚᱸᱜᱟ ᱵᱩᱨᱩ ᱠᱟᱹᱢᱤ ᱦᱚᱨᱟ ᱦᱚᱸ ᱡᱚᱯᱲᱟᱣ ᱢᱮᱱᱟᱜ ᱛᱟᱵᱚᱱ
ᱡᱮᱞᱮᱠᱟ ᱜᱚᱴ ᱵᱚᱸᱜᱟ ᱢᱮᱱᱛᱮ ᱡᱟᱦᱟᱸ ᱨᱮ ᱵᱚᱱ ᱵᱚᱸᱜᱟᱭ-ᱮᱫ ᱠᱟᱱ ᱫᱚ ᱚᱱᱟ ᱫᱚ ᱢᱮᱱᱟᱜ ᱜᱮᱭᱟ ᱟᱯᱮ ᱚᱸᱰᱮ ᱦᱚᱸ
ᱦᱮᱸ ᱜᱚᱴ ᱵᱚᱸᱜᱟ ᱢᱮᱱᱟᱜᱼᱟ ᱚᱱᱟ ᱜᱮ ᱛᱚᱧ ᱞᱟᱹᱭ ᱫᱟ ᱡᱚᱛᱚ ᱦᱚᱲ ᱠᱚ ᱪᱟᱞᱟᱜᱼᱟ ᱢᱤᱫ ᱥᱚᱸᱜᱮ ᱛᱮ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱜᱚᱜᱚ ᱛᱟᱠᱚ ᱵᱟᱵᱟ ᱛᱟᱠᱚ
ᱟᱪᱪᱷᱟ ᱟᱪᱪᱷᱟ ᱢᱟᱱᱮ ᱚᱸᱰᱮ ᱫᱚ ᱦᱟᱸᱜ ᱜᱚᱜᱚ ᱦᱚᱲ ᱦᱚᱸᱯᱮ ᱪᱟᱞᱟᱜ ᱜᱮᱭᱟ ᱟᱯᱮ ᱚᱸᱰᱮ ᱫᱚ ᱵᱟᱝ
ᱦᱮᱸ ᱟᱞᱮ ᱱᱚᱰᱮ ᱫᱚ ᱜᱚᱜᱚ ᱦᱚᱲ ᱦᱚᱸᱠᱚ ᱪᱟᱞᱟᱜ ᱜᱮᱭᱟ
ᱚ ᱚ ᱟᱞᱮ ᱱᱚᱰᱮ ᱫᱚ ᱵᱟᱝᱠᱚ ᱪᱟᱞᱟᱜᱼᱟ ᱛᱚ ᱜᱚᱜᱚ ᱦᱚᱲ ᱫᱚ ᱢᱟᱱᱮ ᱥᱩᱫᱩ ᱵᱟᱵᱟ ᱦᱚᱲ ᱜᱮ ᱚᱸᱰᱮ ᱜᱚᱴ ᱵᱚᱸᱜᱟ ᱴᱷᱮᱱ ᱫᱚ ᱪᱟᱞᱟᱜ ᱦᱳᱭᱳᱜᱼᱟ
ᱟᱪᱪᱷᱟ ᱟᱨ ᱤᱭᱟᱹ ᱛᱟᱦᱞᱮ ᱚᱱᱮ ᱡᱮ ᱠᱷᱩᱱᱴᱟᱹᱣ ᱢᱟᱦᱟ ᱦᱤᱞᱳᱜ ᱚᱱᱮ ᱟᱹᱭᱩᱵ ᱠᱷᱚᱱ ᱢᱟᱱᱮ ᱡᱟᱸᱦᱟ ᱠᱩᱞᱦᱤ ᱫᱟᱲᱟ ᱢᱮᱱᱛᱮ ᱠᱚ ᱢᱮᱛᱟᱜ ᱠᱟᱱ ᱫᱚ ᱢᱟᱱᱮ ᱥᱚᱦᱚᱨᱟᱭ ᱮᱱᱮᱡ ᱚᱱᱟ ᱫᱚ ᱛᱟᱦᱞᱮ ᱚᱠᱟ ᱞᱮᱠᱟ ᱨᱟᱹᱥᱠᱟᱹ ᱥᱟᱞᱟᱜ ᱯᱮ ᱢᱟᱱᱟᱣ ᱛᱟᱵᱚᱱᱟ
ᱱᱚᱸᱰᱮ ᱫᱚ ᱠᱷᱩᱱᱴᱟᱹᱣ ᱦᱤᱞᱳᱜ ᱫᱚ ᱛᱤᱠᱤᱱ ᱠᱷᱚᱡ ᱜᱮ ᱮᱦᱚᱵᱚᱜᱼᱟ ᱟᱞᱮ ᱱᱚᱸᱰᱮ ᱢᱟᱱᱮ ᱟᱞᱮ ᱱᱚᱣᱟ ᱠᱚᱨᱮᱫ ᱫᱚ ᱛᱤᱠᱤᱱ ᱠᱷᱚᱱᱟᱜ ᱜᱮ ᱟᱫᱚ ᱚᱱᱮ ᱡᱮ ᱮᱦᱚᱵ ᱱᱟ ᱪᱟᱹᱞᱩᱜ ᱜᱮᱭᱟ
ᱚ ᱚ
ᱟᱨ ᱚ ᱢᱤᱫ ᱵᱟᱨ ᱮ ᱠᱚ ᱫᱚ ᱠᱚ ᱛᱟᱦᱮᱱ ᱜᱮᱭᱟ ᱩᱱᱠᱩ ᱠᱚᱫᱚ ᱠᱚ ᱨᱩᱭ ᱜᱮᱭᱟ ᱟᱨᱚ ᱫᱚᱥᱟᱨ ᱦᱤᱞᱳᱜ ᱦᱚᱸ ᱟᱨᱚ ᱫᱩᱴᱟ ᱠᱷᱚᱱᱟᱜ ᱵᱟᱨᱚ ᱴᱟ ᱠᱷᱚᱱᱟᱜ ᱤᱥᱴᱟᱴᱚᱜᱼᱟ
ᱚ
ᱟᱞᱮ ᱛᱚ ᱵᱷᱟᱹᱞᱤ ᱜᱮ ᱨᱟᱹᱥᱤ ᱵᱟᱹᱥᱤ ᱜᱤᱭᱟ
ᱚ ᱟᱹᱛᱳ ᱦᱚᱸ ᱢᱟᱱᱮ ᱚᱱᱠᱟ ᱫᱚ ᱨᱟᱹᱥᱤ ᱟᱥᱤ ᱨᱟᱥᱤ ᱟᱹᱛᱩ ᱠᱟᱱ ᱛᱟᱯᱮ ᱜᱮᱭᱟ
ᱦᱮᱸ ᱨᱟᱥᱤ ᱟᱛᱳ ᱠᱟᱱ ᱜᱮᱭᱟ ᱟᱹᱰᱤ ᱞᱟᱹᱴᱩ ᱟᱛᱳ ᱠᱟᱱᱟ ᱯᱞᱟᱥ ᱫᱮᱲᱥᱚ ᱞᱮᱠᱟ ᱚᱲᱟᱜ ᱦᱩᱭᱩᱜᱼᱟ ᱰᱮᱲᱥᱚ ᱯᱞᱟᱥᱚᱜᱼᱟ
ᱛᱟᱦᱚᱞᱮ ᱟᱹᱰᱤ ᱟᱭᱢᱟ ᱦᱮᱱᱟᱜ ᱯᱮᱭᱟ
ᱦᱮ
ᱦᱳᱭ ᱟᱨ ᱥᱚᱦᱨᱟᱭ ᱠᱚᱫᱚ ᱨᱟᱥᱤ ᱟᱹᱛᱩ ᱠᱚᱨᱮ ᱜᱮ ᱡᱚᱢᱚᱠ ᱢᱟ ᱦᱩᱭᱩᱜᱼᱟ ᱚᱱᱠᱟ ᱡᱩᱫᱤ ᱠᱚᱢ ᱠᱚᱢ ᱚᱲᱟᱜ ᱮᱢ ᱛᱟᱦᱮᱱᱟ ᱛᱟᱦᱞᱮ ᱚᱱᱠᱟ ᱫᱚ ᱦᱚᱲ ᱦᱚᱸ ᱠᱚᱢ ᱜᱮᱠᱚ ᱛᱟᱦᱮᱱᱟ ᱥᱮ ᱦᱳᱭ ᱟᱨ ᱱᱚᱣᱟ ᱫᱚ ᱛᱤᱱᱟᱹᱜ ᱥᱟᱸᱜᱮ ᱦᱚᱲ ᱠᱚ ᱛᱟᱦᱮᱱᱟ ᱩᱱᱟᱹᱜ ᱜᱮ ᱨᱟᱹᱥᱠᱟᱹ ᱵᱩᱡᱷᱟᱹᱜᱼᱟ
ᱦᱮᱸ
ᱟᱫᱚ ᱟᱞᱮ ᱥᱮᱱ ᱞᱟᱹᱭ ᱞᱮᱠᱷᱟᱱ ᱫᱚ ᱩᱱᱟᱹᱜ ᱨᱟᱹᱥᱤ‌ ᱟᱹᱛᱩ ᱫᱚ ᱵᱟᱝ ᱠᱟᱱ ᱛᱟᱞᱮᱭᱼᱟ ᱛᱚᱵᱮ ᱮᱸᱻ ᱛᱚᱵᱮ ᱨᱟᱹᱥᱠᱟᱹ ᱫᱚ ᱦᱟᱸᱜ ᱟᱹᱰᱤ ᱨᱟᱹᱥᱠᱟᱹ ᱥᱟᱞᱟᱜ ᱜᱮᱞᱮ ᱢᱟᱱᱟᱣᱟ ᱠᱷᱩᱱᱴᱟᱹᱣ ᱦᱤᱞᱳᱜ ᱦᱚᱸ ᱰᱟᱝᱨᱤ ᱠᱚ ᱠᱷᱩᱱᱴᱟᱹᱣ ᱵᱟᱲᱟ ᱠᱟᱛᱮ ᱡᱟ ᱧᱤᱫᱟᱹ ᱠᱩᱞᱦᱤ ᱫᱟᱬᱟᱱ ᱥᱚᱦᱨᱟᱭ ᱮᱱᱮᱡ ᱦᱩᱭᱩᱜᱼᱟ ᱟᱨ ᱪᱮᱫ
ᱚ
ᱟᱨ ᱟᱞᱮ ᱥᱮᱱ ᱫᱚ ᱦᱟᱸᱜ ᱚᱱᱠᱟ ᱢᱚᱬᱮ ᱥᱤᱧ ᱫᱚ ᱦᱟᱜ ᱵᱟᱝᱠᱚ ᱢᱟᱱᱟᱣᱮᱫᱼᱟ ᱢᱚᱬᱮ ᱥᱤᱧ ᱱᱮᱛᱟᱨ ᱫᱚ ᱥᱮᱫᱟᱭ ᱠᱚ ᱢᱟᱱᱟᱣ ᱵᱟᱲᱟᱭᱮᱫ ᱛᱟᱦᱮᱱᱟ ᱱᱮᱛᱟᱨ ᱫᱚ ᱯᱩᱱ ᱢᱟᱦᱟ ᱨᱮᱜᱮ ᱢᱩᱪᱟᱹᱫᱚᱜ ᱠᱟᱱᱟ ᱡᱟᱦᱟᱸ ᱫᱚ ᱡᱟᱞᱮ ᱢᱟᱦᱟ ᱦᱤᱞᱳᱜ
ᱮᱱ ᱦᱤᱞᱚᱜ ᱜᱮ ᱢᱩᱪᱟᱹᱫᱚᱜ ᱠᱟᱱᱟ
ᱦᱳᱭ ᱟᱨ ᱡᱟᱞᱮ ᱢᱟᱦᱟ ᱦᱤᱞᱳᱜ ᱫᱚ ᱮᱱᱮ ᱦᱤᱞᱳᱜ ᱦᱚᱸ ᱠᱷᱩᱱᱴᱟᱹᱣ ᱦᱩᱭᱩᱜ ᱜᱮᱭᱟ ᱠᱷᱩᱱᱴᱟᱹᱣ ᱥᱟᱶᱛᱮ ᱦᱩᱸ ᱠᱩᱞᱦᱤ ᱫᱟᱬᱟᱱ ᱥᱚᱨᱦᱟᱭ ᱮᱱᱮᱡ ᱦᱚᱸ ᱦᱩᱭᱩᱜ ᱜᱮᱭᱟ
ᱚᱸ ᱟᱨ ᱫᱚᱥᱟᱨ ᱦᱤᱞᱳᱜ
ᱛᱟᱨ ᱫᱚᱥᱟᱨ ᱦᱤᱞᱚᱜ ᱫᱚ ᱱᱮᱛᱟᱨ ᱫᱚ ᱵᱟᱝ ᱧᱮᱞ ᱵᱟᱲᱟ ᱦᱩᱭ ᱠᱟᱱᱟ ᱡᱮ ᱚᱱᱠᱟ ᱱᱚᱣᱟ ᱦᱚᱸ ᱡᱮ ᱡᱟᱞᱮ ᱢᱟᱦᱟ ᱫᱚᱥᱟᱨ ᱦᱤᱞᱚᱜ ᱦᱚᱸ ᱡᱮ ᱢᱤᱫᱴᱮᱱ ᱥᱚᱦᱨᱟᱭ ᱠᱟᱱ ᱜᱮᱭᱟ ᱚᱱᱟ ᱠᱚᱫᱚ ᱦᱟᱯᱲᱟᱢ ᱠᱚᱣᱟᱜ ᱢᱚᱪᱟ ᱛᱮᱜᱮ ᱟᱸᱡᱚᱢ ᱟᱠᱟᱱᱟ ᱟᱨ ᱚᱱᱠᱟ ᱯᱩᱛᱷᱤ ᱯᱚᱛᱚᱵ ᱠᱚᱨᱮ ᱜᱮ ᱧᱮᱞ ᱦᱩᱭ ᱟᱠᱟᱱᱟ ᱠᱟᱱᱟ ᱡᱮ ᱢᱚᱬᱮ ᱥᱤᱧ ᱫᱷᱟᱹᱨᱤᱡ ᱢᱟᱱᱟᱣ ᱫᱚ ᱵᱟᱠᱷᱟᱱ ᱢᱟᱱᱮ ᱨᱤᱭᱮᱞ ᱨᱮ ᱧᱮᱞ ᱞᱮᱠᱷᱟᱱ ᱫᱚ ᱯᱩᱱ ᱫᱤᱱ ᱫᱷᱟᱹᱨᱤᱡ ᱜᱮ
ᱚ ᱛᱟᱦᱚᱞᱮ ᱥᱟᱝ ᱥᱟᱹᱨᱩ ᱫᱚ ᱦᱩᱭᱩᱜ ᱛᱟᱦᱮᱱᱟ ᱥᱮ ᱵᱟᱝ
ᱥᱟᱝ ᱥᱟᱹᱨᱩ ᱫᱚ ᱦᱟᱸᱜ ᱵᱟᱹᱧ ᱵᱩᱡᱷᱟᱹᱣ ᱫᱟᱲᱮᱭᱟᱫᱟ ᱟᱫᱚ ᱚᱠᱟᱴᱟᱜ ᱠᱟᱹᱴᱤᱡ ᱮᱢ ᱞᱟᱹᱭᱟᱹᱧ ᱠᱷᱟᱱ
ᱚᱱᱮ ᱫᱚ ᱵᱟᱲᱜᱮ ᱵᱟᱲᱜᱮ ᱛᱮᱠᱚ ᱥᱮᱸᱫᱽᱨᱟᱭ ᱛᱟᱦᱮᱱ ᱫᱚ ᱡᱟᱞᱮ ᱦᱤᱞᱳᱜ
ᱚ ᱚᱱᱟ ᱫᱚ ᱦᱟᱸᱜ ᱯᱳᱭᱞᱳᱧ ᱟᱸᱡᱚᱢᱮᱫᱼᱟ ᱱᱤᱭᱟᱹ ᱵᱟᱨ ᱤᱧᱦᱚ ᱵᱟᱹᱧ ᱟᱸᱡᱚᱢ ᱵᱟᱲᱟ ᱟᱠᱟᱜᱼᱟ ᱫᱚ ᱚᱱᱟ ᱠᱚᱫᱚ ᱵᱟᱹᱧ ᱧᱮᱞ ᱵᱟᱲᱟ ᱠᱟᱜ ᱼᱟ ᱛᱚ ᱟᱫᱚ ᱛᱟᱦᱞᱮ ᱚᱱᱟ ᱪᱮᱫᱞᱮᱠᱟ ᱦᱩᱭᱩᱜᱼᱟ ᱢᱟᱥᱮ ᱠᱟᱹᱴᱤᱡ ᱞᱟᱹᱭ ᱛᱟᱞᱟᱝ ᱢᱮ
ᱚᱱᱟ ᱫᱚ ᱠᱚᱲᱟ ᱠᱚ ᱤᱭᱟᱹᱭᱟ ᱢᱟᱱᱮ ᱱᱤᱝᱠᱟ ᱠᱚ ᱥᱮᱸᱫᱽᱨᱟᱭᱟ ᱩᱛᱩ ᱠᱚ ᱚᱠᱚᱭ ᱠᱚᱣᱟᱜ ᱪᱮᱫ ᱠᱚ ᱢᱮᱱᱟᱜᱼᱟ ᱵᱟᱝ ᱚᱱᱟ ᱠᱚ ᱥᱮᱸᱫᱽᱨᱟᱭ-ᱟ ᱚᱱᱟ ᱜᱮᱠᱚ ᱢᱮᱛᱟᱜᱼᱟ ᱥᱟᱝ ᱥᱟᱹᱨᱩ ᱡᱟᱦᱟ ᱠᱚᱠᱚ ᱧᱟᱢᱟ ᱚᱱᱟ ᱜᱮ ᱠᱚ ᱜᱚᱫ ᱟᱹᱜᱩᱭᱟ ᱟᱨ ᱚᱱᱟ ᱡᱟᱞᱮ ᱫᱚᱥᱟᱨ ᱦᱤᱞᱚᱜ ᱠᱚ ᱥᱩᱲᱟᱹᱭ ᱛᱟᱦᱮᱱᱟ
ᱚ ᱢᱟᱱᱮ ᱤᱭᱟᱹ ᱥᱟᱱᱟᱢ ᱠᱚᱛᱮ ᱡᱚᱢ ᱢᱤᱫ ᱥᱮ ᱪᱮᱫ ᱞᱮᱠᱟ?
ᱦᱮᱸ ᱾
ᱚ ᱾
ᱢᱟᱱᱮ ᱵᱟᱲᱜᱮ ᱠᱚᱨᱮ ᱡᱟᱦᱟᱸᱭᱟᱜ ᱜᱮ ᱡᱟᱦᱟᱸ ᱛᱤᱱᱟᱹᱜ ᱚᱱᱠᱟ ᱥᱚᱵᱽᱡᱤ ᱠᱚ ᱢᱮᱱᱟᱜ ᱟᱠᱟᱫᱟ ᱚᱱᱟ ᱠᱚ ᱟᱹᱜᱩ ᱜᱟᱱᱚᱜ ᱜᱮᱭᱟ ᱮᱱ ᱦᱤᱞᱳᱜᱼᱼ ᱫᱚ ᱵᱟᱝ ᱥᱮ?
ᱦᱮᱸ ᱦᱮᱸ ᱾
ᱚ ᱡᱟᱭ ᱦᱳᱠ ᱱᱚᱣᱟ ᱢᱤᱫᱴᱟᱱ ᱼᱼ ᱱᱟᱣᱟ ᱠᱟᱛᱷᱟᱧ ᱵᱟᱲᱟᱭ ᱧᱟᱢ ᱠᱮᱭᱟ ᱟᱫᱚ ᱱᱚᱣᱟ ᱫᱚ ᱟᱞᱮ ᱴᱚᱴᱷᱟ ᱨᱮᱫᱚ ᱵᱟᱝ ᱦᱩᱭᱩᱜ ᱠᱷᱟᱹᱛᱤᱨ ᱛᱮ ᱤᱧᱦᱚᱸ ᱵᱟᱲᱟᱭ ᱵᱟᱹᱱᱩᱜ ᱟᱠᱟᱫ ᱛᱤᱧᱟᱹ ᱾
ᱚ ᱾
ᱟᱫᱚ ᱱᱚᱣᱟ ᱦᱚᱸ ᱱᱟᱯᱟᱭ ᱮᱱᱟ ᱟᱢᱟᱜ ᱢᱚᱪᱟᱛᱤᱧ ᱟᱸᱡᱚᱢ ᱠᱮᱫᱼᱟ ᱾
ᱦᱮᱸ ᱾
ᱟᱨ ᱾ ᱚᱱᱠᱟ ᱫᱚ ᱟᱭᱢᱟ ᱦᱚᱲ ᱥᱟᱞᱟᱜ ᱜᱮ ᱨᱚᱯᱚᱲ ᱦᱩᱭᱮᱱᱟ ᱟᱫᱚ ᱱᱚᱣᱟ ᱠᱟᱛᱷᱟ ᱫᱚ ᱦᱟᱸᱜ ᱵᱟᱝᱠᱚ ᱥᱟᱵ ᱨᱟᱠᱟᱵ ᱟᱠᱟᱫᱟ ᱟᱫᱚᱼᱼ ᱡᱟᱭ ᱦᱳᱠ ᱱᱤᱛᱚᱜ ᱟᱢᱟᱜ ᱢᱟᱭᱟ ᱛᱮ ᱟᱸᱡᱚᱢ ᱠᱮᱜ ᱟᱹᱧ ᱾ ᱱᱟᱯᱟᱭᱮᱱ ᱜᱮᱭᱟ ᱾
ᱦᱮᱸ ᱾
ᱟᱨ ᱚᱱᱠᱟ ᱫᱚ ᱦᱟᱸᱜ ᱟᱯᱮ ᱴᱚᱴᱷᱟ ᱫᱚ ᱚᱠᱟ ᱞᱮᱠᱟ ᱢᱟᱱᱮ ᱵᱤᱨ ᱵᱩᱨᱩ ᱥᱮ ᱚᱱᱠᱟ ᱴᱟᱺᱰᱤ ᱴᱚᱴᱷᱟ ᱠᱟᱱ ᱛᱟᱯᱮᱭᱟ?
ᱴᱟᱺᱰᱤ ᱠᱟᱱ ᱜᱮᱭᱟ ᱟᱞᱮ ᱫᱚ ᱱᱟᱛᱮ ᱪᱮᱛᱟᱱ ᱥᱮᱫ᱾ ᱢᱟᱱᱮ ᱪᱮᱫ ᱞᱮᱠᱟᱧ ᱞᱟᱹᱭᱟ ᱡᱟᱢᱥᱮᱫᱽᱯᱩᱨ ᱥᱟᱭᱤᱰ ᱨᱮ ᱢᱮᱱᱟᱜ ᱞᱮᱭᱟ ᱾ ᱱᱚᱛᱮ ᱫᱚ ᱵᱤᱨ ᱠᱚᱫᱚ ᱵᱟᱹᱱᱩᱜᱼᱟ ᱴᱟᱺᱰᱤ ᱜᱮᱭᱟ ᱾ ᱟᱨ ᱵᱩᱨᱩ ᱠᱚᱦᱚᱸ ᱵᱟᱹᱱᱩᱜᱼᱟ ᱾
ᱡᱟᱢᱥᱮᱫᱽᱯᱩᱨ ᱥᱟᱭᱤᱰ ᱚᱱᱠᱟ ᱢᱟ ᱛᱟᱦᱚᱞᱮ ᱯᱩᱨᱩᱞᱤᱭᱟᱹ ᱡᱟᱹᱱᱤᱡ ᱠᱟᱱ ᱪᱚᱝ ᱼᱼ ᱚᱱᱛᱮ ᱯᱟᱲᱟᱣ ᱫᱟᱲᱮᱭᱟᱜᱼᱟ ᱛᱚ ᱾
ᱯᱩᱨᱩᱞᱤᱭᱟᱹ ᱾
ᱚ ᱱᱟᱯᱟᱭ ᱠᱟᱛᱷᱟ ᱾ ᱟᱫᱚ ᱚᱠᱛᱚ ᱠᱚᱦᱚᱸ ᱢᱩᱪᱟᱹᱫ ᱦᱮᱡ ᱮᱱ ᱛᱟᱞᱟᱝᱼᱟ ᱚᱱᱠᱟ ᱨᱚᱯᱚᱲ ᱦᱩᱭᱩᱜᱼᱟ ᱛᱟᱭᱚᱢ ᱫᱟᱨᱟᱢ ᱦᱚᱸ ᱾
ᱦᱮᱸ ᱦᱮᱸ ᱾